ᱦᱮᱞᱳ ᱦᱮᱞᱳ
ᱦᱮᱞᱳ
ᱦᱮᱸ ᱞᱟᱹᱭ ᱫᱟᱞᱤᱧ ᱡᱚᱦᱟᱨ ᱜᱮ᱾
ᱦᱤᱡᱚᱜ ᱠᱟᱱ ᱛᱟᱹᱞᱤᱧᱟ
ᱦᱳᱭ ᱦᱮᱸ ᱨᱚᱲ ᱫᱚ ᱟᱵᱤᱱᱟᱜ ᱫᱚ ᱟᱹᱰᱤ ᱢᱚᱸᱡᱽ ᱛᱮᱜᱮ ᱞᱤᱧ ᱟᱸᱡᱚᱢ ᱧᱟᱢ ᱮᱫᱟ᱾ ᱮᱸᱻ ᱟᱹᱞᱤᱧᱟᱜ ᱨᱚᱲ ᱵᱤᱱ ᱟᱸᱡᱚᱢ ᱧᱟᱢ ᱮᱫᱟ᱾
ᱟᱸᱡᱚᱢ ᱫᱚ ᱟᱸᱡᱚᱢ ᱱᱚᱜ ᱠᱟᱱᱟ ᱠᱟᱴᱟ-ᱠᱟᱴᱟ ᱟᱸᱡᱚ ᱢᱚᱜ ᱠᱟᱱᱟ᱾
ᱱᱤᱛᱚᱜ ᱵᱤᱱ ᱟᱸᱡᱚᱢ ᱧᱟᱢ ᱮᱫᱟ ᱱᱤᱛᱚᱜ ᱟᱹᱞᱤᱧ ᱟᱜ
ᱦᱮᱸ ᱱᱤᱛᱚᱜ ᱫᱚ ᱟᱸᱡᱚᱢᱚᱜ ᱠᱟᱱ ᱛᱟᱵᱮᱱᱟ
ᱚ ᱦᱳᱭ ᱛᱚ ᱫᱤᱭᱟ ᱪᱮᱫ ᱠᱚᱵᱤᱱ ᱪᱤᱠᱟᱹ ᱵᱟᱲᱟᱭ ᱫᱟ᱾
ᱪᱤᱠᱟᱹ ᱦᱚᱸ ᱵᱟᱝ ᱫᱟᱜ ᱧᱩᱨᱩᱜ ᱠᱟᱱᱟ ᱮᱱᱛᱚ ᱯᱷᱟᱸᱠ ᱧᱚᱜ ᱠᱮᱫᱟᱭ ᱥᱤᱛᱩᱝ ᱠᱮᱫᱟᱭ ᱱᱤᱛᱳᱜ ᱫᱚ᱾ ᱫᱟᱜ ᱮᱫᱟᱭ ᱯᱚᱛᱤ ᱫᱤᱱ ᱜᱮ ᱫᱟᱜ ᱮᱫᱟ ᱫᱟᱜ ᱫᱟ᱾ ᱚᱱᱠᱟ ᱦᱚᱲ ᱞᱚᱦᱚᱫ ᱞᱮᱠᱟ ᱵᱟᱭ ᱩᱰᱩᱠ ᱦᱚ ᱪᱚᱣᱟᱜ ᱠᱟᱱᱟ ᱚᱲᱟᱜ ᱠᱷᱚᱡ ᱪᱟᱥ
ᱚᱸ
ᱱᱚᱝ ᱠᱚᱨᱮᱫᱚ ᱵᱟᱝ ᱢᱟᱜᱟᱜ ᱠᱟᱱᱟ᱾
ᱚ ᱦᱚᱲ ᱞᱮᱠᱟ ᱦᱚᱲ ᱞᱚᱦᱚᱫ ᱞᱮᱠᱟᱭ ᱫᱟᱜ ᱮᱟᱫᱟ ᱦᱟᱥᱟ ᱞᱚᱦᱚᱫ ᱞᱮᱠᱟ ᱫᱚ ᱵᱟᱝ
ᱵᱟᱝ
ᱱᱚᱜ ᱱᱚᱣᱟ ᱜᱮ ᱛᱚ ᱢᱚᱱᱮ ᱨᱮᱫᱚ ᱫᱩᱠᱷᱚ ᱫᱚ ᱵᱩᱡᱷᱟᱹᱜᱼᱟ ᱾
ᱦᱳᱭ
ᱦᱮᱸ ᱦᱚᱲ ᱞᱚᱦᱚᱫ ᱞᱮᱠᱟᱭ ᱫᱟᱜ ᱫᱟᱜ ᱟᱨ ᱨᱟᱥᱟ ᱞᱚᱦᱚᱫ ᱞᱮᱠᱟ ᱫᱚ ᱵᱟᱝ᱾ ᱟᱨ ᱟᱹᱞᱤᱧ ᱥᱮᱫ ᱦᱚᱸ ᱧᱮᱞ ᱞᱮ ᱠᱷᱟᱱ ᱚᱱᱠᱜᱮ ᱦᱮᱸ ᱟᱞᱤᱧ ᱥᱮᱫ ᱦᱚᱸ ᱧᱮᱞ ᱞᱮᱠᱷᱟᱱ ᱚᱱᱠᱟ ᱜᱮ ᱦᱚᱲ ᱞᱚᱦᱚᱫ ᱞᱮᱠᱟᱭ ᱫᱟᱜ ᱫᱟᱭ ᱚᱛ ᱜᱳᱸ ᱛᱤᱸᱜᱩ ᱞᱮᱠᱟ ᱫᱚ ᱵᱟᱝ ᱠᱷᱮᱛ ᱨᱮ ᱛᱤᱸᱜᱩ ᱞᱮᱠᱟ ᱫᱚ ᱵᱟᱭ ᱫᱟᱜ ᱮᱫᱟ
ᱛᱟᱦᱞᱮ ᱨᱚᱦᱚᱭ ᱠᱚᱫᱚ ᱟᱣᱨᱤ ᱯᱮ ᱮᱛᱚᱦᱚᱵ
ᱟᱨ ᱟᱞᱮ ᱥᱮᱫ‌ ᱫᱚ ᱧᱮᱞ ᱞᱮᱠᱷᱟᱱ ᱨᱚᱦᱚᱭ ᱠᱚᱫᱚ ᱟᱹᱣᱨᱤ ᱞᱮ ᱮᱛᱚᱦᱚᱵ ᱫᱟᱲᱮᱭᱟᱜᱼᱟ ᱚᱱᱠᱟ ᱡᱟᱹᱥᱛᱤ ᱧᱚᱜ ᱵᱟᱭ ᱫᱟᱜ ᱞᱮ ᱠᱟᱱᱟ ᱛᱚ ᱚᱱᱟ ᱛᱮ ᱵᱟᱞᱮ ᱮᱛᱚᱦᱚᱵ ᱫᱟᱲᱮ ᱠᱟᱫᱟ
ᱦᱩ
ᱟᱫᱚ ᱟᱹᱵᱤᱱ ᱥᱮᱫ ᱜᱮ ᱪᱮᱫ ᱞᱮᱠᱟ ᱨᱚᱦᱚᱭ ᱠᱚᱫᱚ ᱮᱛᱚᱦᱚᱵ ᱵᱟᱲᱟ ᱦᱩᱭ ᱠᱟᱱᱟ ᱥᱮ ᱟᱹᱣᱨᱤ?
ᱚᱸ ᱱᱚᱛᱮ ᱤᱭᱟᱹ ᱡᱟᱦᱟᱸᱭ ᱵᱟᱹᱭᱦᱟᱹᱲ ᱠᱚᱨᱮ ᱠᱷᱮᱛ ᱠᱚ ᱢᱮᱱᱟᱜ ᱛᱟᱠᱚᱣᱟ ᱩᱱᱠᱩ ᱠᱚᱫᱚ ᱠᱚ ᱨᱚᱦᱚ ᱭᱮᱫ ᱜᱮᱭᱟ ᱩᱱᱠᱩ
ᱦᱳᱭ
ᱚᱱᱮ ᱦᱩᱭ ᱠᱟᱱ ᱛᱟᱠᱚ ᱜᱮᱭᱟ ᱟᱨ ᱵᱟᱹᱫᱽ ᱠᱚᱨᱮᱱᱟᱜ ᱫᱚ ᱵᱟᱝ ᱟᱨ ᱟᱞᱮ ᱢᱟᱪᱚᱝ ᱵᱟᱹᱭᱦᱟᱹᱲ ᱠᱚᱨᱮ ᱠᱷᱮᱛ ᱫᱚ ᱵᱟᱹᱱᱩᱜ ᱛᱟᱞᱮ ᱮᱠᱷᱮᱱ ᱜᱮ ᱵᱟᱹᱫ ᱛᱟᱞᱮ ᱟᱞᱮ ᱱᱚᱛᱮ ᱟᱞᱮ ᱫᱚ ᱠᱷᱮᱛ ᱠᱚ ᱦᱚᱸ
ᱟᱪᱪᱷᱟ ᱟᱪᱪᱷᱟ ᱟᱪᱪᱷᱟ ᱟᱪᱪᱷᱟ
ᱟᱞᱮ ᱫᱚ ᱡᱟᱹᱥᱛᱤ ᱧᱚᱜ ᱵᱟᱭ ᱫᱟᱜ ᱞᱮᱠᱷᱟᱡ ᱫᱚ ᱟᱞᱮᱭᱟᱜ ᱠᱷᱮᱛ ᱠᱚᱫᱚ ᱵᱟᱭ ᱫᱟ ᱜᱟᱭ
ᱚᱸ ᱢᱟᱱᱮ ᱟᱵᱤᱱ ᱥᱮᱫ ᱦᱚᱸ ᱟᱞᱮᱠᱟᱜᱮ ᱛᱟᱦᱚᱞᱮ ᱵᱟᱝ ᱛᱤᱸᱜᱩᱱᱟ ᱡᱟᱹᱱᱤᱡ ᱚᱱ
ᱦᱳᱭ ᱚᱱᱠᱟ ᱜᱮ ᱡᱟᱹᱥᱛᱤ ᱵᱟᱭ ᱫᱟᱜ ᱞᱮᱠᱷᱟᱡ ᱫᱚ ᱵᱟᱝ ᱛᱤᱸᱜᱩᱱᱟ ᱠᱷᱮᱛ ᱠᱚᱨᱮ ᱫᱟᱜ
ᱚᱸ ᱟᱪᱪᱷᱟ ᱟᱪᱪᱷᱟ ᱦᱩᱸ ᱛᱟᱦᱚᱞᱮ ᱟᱹᱵᱤᱱ ᱥᱮᱫ ᱫᱚ ᱛᱟᱹᱣ ᱠᱚ ᱮᱛᱚᱦᱚᱵ ᱜᱟᱫ ᱠᱟᱜ ᱜᱮᱭᱟ
ᱦᱳᱭ ᱮᱛᱚᱦᱚᱵ ᱫᱚᱠᱚ ᱮᱛᱚᱦᱚᱵ ᱟᱠᱟᱜ ᱜᱮᱭᱟ ᱡᱟᱦᱟᱸᱭ ᱵᱟᱹᱭᱦᱟᱹᱲ ᱠᱚᱨᱮ ᱠᱷᱮᱛ ᱢᱮᱱᱟᱜ ᱛᱟᱠᱚᱣᱟ ᱩᱱᱠᱩ ᱠᱚᱫᱚ
ᱚ ᱟᱪᱪᱷᱟ ᱟᱪᱪᱷᱟ ᱦᱳᱭ ᱦᱳᱭ ᱱᱟᱯᱟᱭ ᱜᱮ ᱛᱟᱦᱚᱞᱮ ᱛᱟᱦᱞᱮ ᱤᱭᱟᱹ ᱟᱵᱤᱱ ᱥᱮᱫ ᱫᱚ ᱦᱳᱭ ᱚᱱᱟ ᱜᱮᱛᱚ ᱱᱟᱜ ᱠᱷᱟᱱ ᱡᱚᱛᱚ ᱦᱚᱲ ᱜᱮᱛᱚ ᱚᱱᱟ ᱜᱮᱵᱚᱱ ᱠᱚᱭᱚᱜ ᱠᱟᱫᱟ ᱥᱮ ᱥᱤᱥᱚᱜ ᱡᱟᱥ ᱛᱤᱥ ᱜᱮ ᱡᱟᱥᱛ
ᱦᱮᱸ ᱟᱞᱤᱧ ᱞᱤᱧ ᱞᱟᱹᱭ ᱮᱫᱟ ᱟᱵᱤᱱᱟᱜ ᱠᱟᱹᱴᱤᱡ ᱴᱟᱣᱟᱨ ᱰᱤᱥᱴᱟᱵᱚᱜ ᱠᱟᱱ ᱛᱟᱹᱵᱤᱱᱟ ᱠᱟᱴᱟ ᱠᱟᱴᱟ ᱟᱸᱡᱚᱢᱚᱜ ᱠᱟᱱᱟ ᱟᱸᱡᱚᱢ ᱫᱟᱵᱤᱱ? ᱦᱮᱸ ᱱᱤᱛᱳᱜ ᱫᱚ ᱢᱚ ᱦᱮᱸ ᱦᱮᱸ ᱱᱤᱛᱚᱜ ᱫᱚ ᱱᱟᱜ ᱠᱷᱟᱱ ᱢᱚᱸᱡᱽ ᱛᱮᱜᱮ ᱟᱸᱡᱚᱢᱚᱜ ᱠᱟᱱ ᱛᱟᱹᱵᱤᱱᱟ ᱟᱪᱪᱷᱟ ᱟᱹᱞᱤᱧ ᱞᱟᱹᱭᱮ ᱫᱟ ᱦᱮᱸᱥᱮ ᱟᱵᱤᱱ ᱥᱮᱫ ᱫᱚ ᱚᱱᱠᱟ ᱥᱮᱨᱢᱟᱭ ᱦᱮᱸ ᱞᱟᱹᱭ ᱵᱤᱱ
ᱦᱮᱸ ᱞᱟᱹᱭ ᱵᱮᱱ ᱟᱵᱮᱱ ᱞᱟᱹᱭ
ᱟᱪᱪᱷᱟ ᱟᱪᱪᱷᱟ ᱟᱹᱞᱤᱧ ᱞᱤᱧ ᱞᱟᱹᱭᱫᱟ ᱟᱹᱞᱤᱧ ᱞᱤᱧ ᱞᱟᱹᱭᱫᱟ ᱟᱹᱵᱤᱱ ᱥᱮᱫ ᱢᱟ ᱚᱱᱮ ᱡᱩᱫᱤ ᱵᱤᱱ ᱞᱟᱹᱭᱫᱟ ᱨᱚᱦᱚᱭ ᱠᱚ ᱮᱛᱚᱦᱚᱵ ᱛᱟᱦᱚᱞᱮ ᱱᱟᱜ ᱠᱷᱟᱱ ᱟᱵᱤᱱ ᱥᱮᱫ ᱫᱚ ᱚᱱᱠᱟ ᱢᱟᱨᱥᱟᱞ ᱠᱚ ᱥᱮ ᱜᱟᱰᱟ ᱠᱚ ᱯᱩᱠᱷᱨᱤ ᱠᱚ ᱢᱮᱱᱟᱜ ᱠᱟᱫᱟ ᱥᱮ ᱵᱟᱹᱱᱩᱜ ᱠᱟᱫᱟᱻ
ᱵᱟᱸ ᱵᱟ ᱵᱟᱝ ᱚᱱᱠᱟ ᱢᱟᱨᱥᱟᱞ ᱠᱚᱫᱚ ᱵᱟᱹᱱᱩᱜᱼᱟ ᱯᱩᱠᱷᱨᱤ ᱠᱚᱫᱚ ᱢᱮᱱᱟᱜᱼᱟ ᱟᱫᱚ ᱚᱱᱟ ᱠᱚᱨᱮ ᱫᱚ ᱫᱟᱜ ᱫᱚ ᱚᱱᱠᱟ ᱫᱚ ᱵᱟᱝ ᱛᱟᱦᱮᱱᱟ ᱜᱟᱰᱟ ᱦᱚᱸ ᱢᱮᱱᱟᱜ ᱛᱟᱞᱮᱭᱟ ᱚᱱᱟ ᱧᱩᱛᱩᱢ ᱜᱮ ᱜᱟᱰᱟ ᱛᱟᱞᱮ ᱫᱟᱜ ᱠᱚᱫᱚ ᱵᱟᱝ ᱛᱟᱦᱮᱱᱟ
ᱦᱚᱸ ᱦᱚᱸ ᱟᱪᱪᱷᱟ ᱟᱪᱪᱷᱟ ᱟᱪᱪᱷᱟ
ᱵᱟᱹᱭᱦᱟᱹᱲ ᱠᱚᱨᱮ ᱫᱚ ᱫᱟᱜ ᱤᱭᱟᱹᱜ ᱜᱮᱭᱟ ᱛᱚ ᱟᱪᱚᱠ ᱜᱮ ᱫᱟᱜ ᱠᱚ ᱦᱟᱸᱱᱛᱮ ᱱᱟᱛᱮ ᱠᱚ ᱫᱟᱜ ᱠᱚ ᱟᱬᱜᱚᱱᱟᱛᱚ ᱠᱷᱮᱛ ᱠᱚ ᱪᱮᱛᱟᱱ ᱥᱮᱱ ᱡᱟᱦᱟᱸ ᱠᱚ ᱛᱟᱦᱮᱸᱱᱟ, ᱨᱟᱥᱛᱟ ᱥᱮᱱᱟᱜ,
ᱚ ᱟᱪᱪᱷᱟ ᱪᱷᱟ ᱪᱷᱟ ᱦᱚ ᱦᱚ᱾
ᱟᱯᱮ ᱚᱱᱛᱮ ᱫᱚ ᱫᱟᱜᱚᱜ ᱜᱮᱭᱟ ᱟᱨ ᱵᱟᱹᱫᱽ ᱠᱚᱨᱮ ᱫᱚ ᱫᱚᱢᱮ ᱫᱟᱭ ᱞᱮᱱᱠᱷᱟᱡ ᱫᱚ ᱵᱟᱝ ᱦᱩᱭᱩᱜᱼᱟ ᱵᱟᱭ ᱛᱤᱜᱩᱱᱟ
ᱚ ᱟᱪᱪᱷᱟ ᱟᱪᱪᱷᱟ ᱦᱳᱭᱛᱚ᱾
ᱟᱨ ᱟᱯᱮ ᱥᱮᱫ ᱫᱚ ᱚᱱᱛᱮ ᱢᱮᱱᱟᱜ ᱟ ᱥᱮ ᱚᱱᱟ ᱠᱚ
ᱦᱮᱸ ᱟᱹᱞᱤᱧ ᱥᱮᱫ ᱫᱚ ᱱᱟᱜᱼᱠᱷᱟᱱ ᱧᱮᱞ ᱞᱮᱠᱷᱟᱱ ᱥᱮᱞᱚ ᱥᱮ ᱠᱮᱱᱮᱞ ᱯᱩᱠᱷᱨᱤ ᱚᱱᱟ ᱠᱚᱫᱚ ᱱᱟᱜ ᱠᱷᱟᱱ ᱩᱱᱟᱹᱜ ᱴᱟ ᱫᱚ ᱵᱟᱹᱱᱩᱜ ᱠᱟᱫᱟ ᱢᱮᱱᱟᱜ ᱫᱚ ᱢᱮᱱᱟᱜᱼᱟ, ᱟᱹᱰᱤ ᱠᱚᱢ᱾ ᱢᱟᱱᱮ ᱚᱝᱠᱟ ᱢᱟᱱᱮ ᱟᱹᱰᱤ ᱢᱤᱫ ᱵᱟᱨ ᱢᱮᱱᱟᱜ ᱠᱟᱫᱟ᱾ ᱟᱸᱡᱚᱢ ᱫᱟᱵᱤᱱ?
ᱞᱟᱹᱭᱫᱟᱞᱤᱧ ᱱᱮᱴᱣᱟᱨᱠ ᱟᱨᱚ ᱠᱟᱹᱴᱤᱡ ᱯᱨᱚᱵᱞᱮᱢᱚᱜ ᱠᱟᱱ ᱛᱟᱵᱤᱱᱟ᱾ ᱞᱮᱫᱟᱞᱤᱧ ᱵᱮᱥᱴᱟᱚᱜ ᱠᱟᱱ ᱛᱟᱵᱮᱱᱟ ᱠᱟᱹᱴᱤᱡᱱᱟᱹ ᱱᱮᱴᱚᱣᱟᱨᱠ᱾ ᱟᱸᱡᱚᱢ ᱫᱟᱵᱤᱱ?
ᱱᱤᱛᱚᱜ ᱵᱮᱱ ᱟᱸᱡᱚᱢ
ᱦᱮᱞᱳ᱾
ᱱᱤᱛᱚᱜ ᱟᱸᱡᱚᱢᱚᱜ ᱠᱟᱱ ᱛᱟᱹᱞᱤᱧᱟ ᱨᱚᱲ?
ᱦᱮᱸ ᱦᱮᱸ ᱱᱤᱛᱚᱜ ᱟᱸᱡᱚᱢᱚᱜ ᱠᱟᱱᱟ᱾ ᱟᱫᱚ ᱞᱟᱹᱭ ᱫᱟᱹᱞᱤᱧ ᱱᱟᱜᱼᱠᱷᱟᱱ ᱚᱲᱟᱜ ᱨᱮᱜᱮ ᱢᱮᱱᱟᱜ ᱠᱟᱜ ᱵᱤᱱᱟ ᱥᱮ ᱚᱝᱠᱟ ᱵᱟ
ᱟᱹᱛᱩ ᱟᱹᱛᱩ ᱚᱲᱟᱜ ᱨᱮᱛᱚ ᱴᱟᱣᱟᱨ ᱫᱚᱢᱮ ᱯᱨᱚᱵᱞᱮᱢᱫᱟᱭ᱾
ᱟᱪᱪᱷᱟ᱾ ᱪᱷᱟ ᱪᱷᱟ ᱦᱳᱭ ᱞᱟᱹᱭ ᱫᱟᱞᱤᱧ ᱚᱝᱠᱟ ᱚᱲᱟᱜ ᱨᱮᱜᱮ ᱢᱮᱱᱟᱜ ᱟᱠᱟᱫ ᱵᱤᱱᱟ ᱥᱮ ᱚᱲᱟᱜ ᱠᱷᱚᱱ ᱫᱚ ᱯᱷᱟᱸᱠ ᱥᱮᱫ ᱨᱮ?
ᱚ ᱪᱷᱟᱫᱽ ᱨᱮ ᱢᱮᱱᱟᱜ ᱞᱤᱧᱟᱹ ᱚᱲᱟᱜ ᱨᱮᱫᱚ ᱟᱨᱚ ᱵᱟᱭ ᱧᱟᱢ ᱛᱟᱞᱮᱭᱟ ᱚᱸᱰᱮ ᱫᱚ ᱨᱚᱲ ᱜᱮ ᱵᱟᱝ ᱟᱸᱡᱚᱢᱚᱜᱼᱟ ᱚᱲᱟᱜ ᱨᱮᱫᱚ᱾
ᱚ ᱟᱪᱪᱷᱟ ᱟᱪᱪᱷᱟ, ᱚᱝᱠᱟ ᱪᱷᱟᱛ ᱥᱮᱜ ᱨᱮ?
ᱦᱮᱸ᱾
ᱟᱫᱚ ᱚᱝᱠᱟ ᱨᱤᱢᱤᱞ ᱠᱚᱭ ᱨᱟᱠᱟᱵ ᱟᱠᱟᱫᱟᱭ ᱥᱮ ᱨᱤᱢᱤᱞ ᱠᱚ ᱟᱫᱚ ᱚᱱᱟ ᱛᱮ ᱠᱟᱹᱴᱤᱡ ᱴᱟᱣᱟᱨ ᱠᱚᱫᱚ ᱠᱟᱹᱴᱤᱡ ᱰᱤᱥᱴᱟᱵ ᱵᱟᱲᱟᱜ ᱜᱮᱭᱟ᱾
ᱦᱮᱸᱪᱚᱭ ᱟᱨᱦᱚᱭ ᱰᱤᱥᱴᱟᱨᱵ ᱜᱮᱭᱟ ᱵᱟᱠᱷᱟᱱ ᱥᱟᱶᱛᱮ ᱛᱚ ᱵᱟᱭ ᱰᱤᱥᱴᱟᱨᱵ ᱜᱮᱭᱟ᱾
ᱦ
ᱰᱤᱥᱴᱟᱵ ᱫᱟᱭ᱾
ᱮᱸᱜ ᱟᱪᱪᱷᱟ ᱪᱷᱟ ᱦᱳᱭ ᱚᱝᱠᱟ ᱢᱤᱫ ᱵᱟᱨ ᱫᱷᱟᱣ ᱫᱚᱭ ᱚᱝᱠᱟ ᱜᱚᱫᱚᱜ ᱜᱮᱭᱟ ᱵᱟᱝ ᱟᱸᱡᱚᱢᱚᱜᱼᱟ, ᱥᱮ ᱨᱚᱲ ᱠᱟᱴᱟᱜ ᱵᱮᱱᱟ ᱟᱫᱚ ᱦᱳᱭ ᱪᱮᱜ ᱪᱮᱜ ᱜᱚᱞᱯᱚ ᱦᱩᱭᱩᱜ ᱠᱟᱱᱛᱮ ᱜᱚᱞᱯᱚᱼᱟ ᱚᱱᱮ ᱦᱩᱲᱩ ᱨᱚᱦᱚᱭ ᱞᱤᱭᱮ ᱦᱮᱥᱮ ᱟᱫᱚ ᱟᱹᱞᱤᱧ ᱞᱤᱧ ᱞᱟᱹᱭ ᱫᱟ ᱟᱹᱵᱤᱱ ᱥᱮᱫ ᱫᱚ ᱱᱟᱸᱜᱼᱠᱷᱟᱱ ᱱᱚᱝᱠᱟ ᱥᱮᱨᱢᱟᱨᱮ ᱛᱤᱱ ᱫᱷᱟᱜ ᱟᱹᱵᱤᱱ ᱥᱮᱫ ᱫᱚ ᱱᱟᱸᱜᱼᱠᱷᱟᱱ ᱚᱱᱠᱟ ᱥᱮᱨᱢᱟᱨᱮ ᱛᱤᱱ ᱫᱷᱟᱣ ᱦᱩᱲᱩ ᱠᱚ ᱪᱟᱥ ᱛᱮ?
ᱱᱚᱜᱼᱚᱭ ᱱᱚᱣᱟ ᱜᱮ ᱡᱟ ᱵᱚᱨᱥᱟ ᱨᱮ ᱡᱟᱦᱟᱸ ᱵᱚᱱ ᱨᱚᱦᱚᱭ ᱦᱩᱭᱩᱜ ᱜᱮᱭᱟ ᱦᱩᱲᱩ ᱚᱱᱟ ᱨᱮᱜᱮ ᱟ ᱟᱞᱮ ᱥᱮᱫ ᱫᱚ ᱢᱤᱫ ᱥᱮ ᱢᱤᱫ ᱫᱤᱱ ᱢᱟᱱᱮ ᱢᱤᱫ ᱫᱷᱟᱣ ᱜᱮᱠᱚ ᱪᱟᱥᱟ, ᱚᱱᱟ ᱦᱚᱸ ᱦᱮᱸ ᱥᱮᱨᱢᱟ ᱡᱟᱹᱲᱤ ᱫᱟᱜ ᱛᱮ᱾ ᱚᱱᱟᱜᱮ
ᱟᱪᱪᱷᱟ ᱟᱪᱪᱷᱟ ᱟᱪᱪᱷᱟ ᱟᱫᱚ ᱡᱟᱦᱟᱸ ᱫᱚ ᱟᱵᱚ ᱦᱳᱭ ᱟᱨ ᱡᱟᱦᱟᱸ ᱫᱚᱵᱚᱱ ᱢᱮᱛᱟᱜ ᱠᱟᱱᱟ ᱱᱚᱣᱟ ᱫᱷᱚᱨᱚᱱ ᱦᱳᱲᱳ, ᱱᱚᱣᱟ ᱫᱚ ᱪᱟᱥ ᱵᱟᱲᱟ ᱜᱮᱭᱟ ᱠᱚ ᱥᱮᱱ ᱥᱮᱫ ᱛᱟᱦᱚᱞᱮ
ᱵᱟᱝ ᱜᱮ ᱫᱟᱜ ᱜᱮ ᱵᱟᱹᱱᱩᱜ ᱠᱷᱟᱡ ᱫᱚ ᱪᱮᱠᱟᱢ ᱪᱟᱥᱼᱟ ᱾ ᱟᱞᱮᱥᱮᱫ ᱫᱚ ᱫᱷᱚᱨᱚᱱ ᱫᱤᱱ ᱫᱚ ᱟᱹᱰᱤ ᱠᱚᱥᱴᱚ ᱜᱮᱭᱟ ᱫᱟᱜ ᱠᱚᱜ ᱟᱸᱡᱮᱫ ᱪᱟᱵᱟᱜᱼᱟ ᱡᱚᱛᱚ ᱛᱚ ᱜᱟᱹᱰᱭᱟᱹ ᱠᱚᱨᱮ ᱦᱚᱸ ᱛᱷᱚᱲᱟ ᱛᱷᱚᱲᱟ ᱛᱟᱦᱮᱱᱟ ᱟᱹᱰᱤ ᱠᱚᱥᱴᱚ ᱜᱮᱭᱟ ᱫᱷᱚᱨᱚᱢ ᱫᱤᱱ ᱫᱚ
ᱫᱷᱚᱨᱚᱢ ᱫᱤᱱ ᱢᱟ ᱡᱚᱛᱚ ᱦᱚᱲᱜᱮ ᱠᱚᱥᱴᱚ ᱜᱮᱛᱟ ᱵᱚᱱᱟ ᱟᱫᱚ ᱟᱞᱤᱧ ᱥᱮᱫ ᱫᱚ ᱱᱟᱜ ᱠᱷᱟᱱ ᱚᱱᱠᱟ ᱫᱚ ᱢᱮᱱᱟᱜ ᱟᱠᱟᱫ ᱜᱮᱭᱟ ᱡᱟᱦᱟᱸ ᱫᱚ ᱚᱱᱮ ᱚᱲᱟᱜ ᱚᱲᱟᱜ ᱠᱚ ᱵᱟᱹᱭᱥᱟᱹᱣ ᱟᱠᱟᱫ ᱵᱚᱱᱟ ᱥᱮ ᱯᱮ
ᱟᱪᱪᱷᱟ
ᱚᱱᱠᱟ ᱟᱵᱤᱱ ᱥᱮᱫ ᱠᱚ ᱵᱟᱹᱭᱥᱟᱹᱣ ᱵᱟᱲᱟ ᱟᱠᱟᱫᱟ ᱥᱮ ᱵᱟᱝ
ᱵᱟᱝ ᱟᱞᱮ ᱥᱮᱫ ᱫᱚ ᱵᱟᱹᱱᱩᱜᱼᱟ ᱚᱱᱠᱟ ᱫᱚ᱾ ᱟᱫᱚ ᱟᱞᱮ ᱚᱲᱟᱜ ᱨᱮᱜᱮ ᱢᱮᱱᱟᱜ ᱛᱟᱞᱮ ᱛᱮ ᱩᱱᱟᱹᱜ ᱫᱚ ᱵᱟᱞᱮ ᱠᱚᱥᱴᱚᱜᱼᱟ᱾ ᱯᱷᱚᱴᱚᱱᱟ ᱚᱲᱟᱜ ᱨᱮᱫᱚ ᱯᱟᱭᱨᱟ ᱠᱚ ᱡᱟᱦᱟᱱᱟᱜ ᱜᱮ ᱟᱨ ᱜᱟᱹᱰᱭᱟᱹ ᱠᱚᱨᱮ ᱢᱟ ᱫᱚᱢᱮ ᱫᱟᱜ ᱠᱚ ᱟᱸᱡᱮᱫ ᱠᱚᱜᱼᱟ ᱛᱚ᱾
ᱦᱳᱭ ᱦᱳᱭ ᱦᱳᱭ ᱦᱳᱭ
ᱚᱱᱟᱜᱮ ᱯᱟᱭᱟᱜ ᱦᱩᱭᱩᱜᱼᱟ᱾ ᱟᱨ ᱚᱱᱠᱟ ᱤᱭᱟᱹ ᱠᱚᱫᱚ ᱵᱟᱠᱚ ᱮᱢ ᱟᱠᱟᱫ ᱞᱮᱭᱟ ᱡᱟᱦᱟᱸ ᱫᱚᱠᱚ ᱥᱚᱨᱠᱟᱨ ᱠᱚ ᱵᱟᱠᱚ ᱮᱢᱟ ᱫᱟᱜ ᱠᱚ᱾
ᱦᱳᱭ ᱦᱳᱭ ᱦᱳᱭ
ᱴᱟᱭᱤᱢ ᱠᱚᱞ ᱠᱚ ᱚᱱᱟ ᱠᱚᱫᱚ ᱵᱟᱹᱱᱩᱜ ᱵᱟᱠᱚ ᱮᱢ ᱟᱠᱟᱫ ᱞᱮᱭᱟ ᱟᱞᱮ ᱫᱚ᱾
ᱚ ᱟᱪᱪᱷᱟ ᱟᱪᱪᱷᱟ ᱛᱟᱦᱞᱮ ᱡᱟᱦᱟᱸ ᱚᱱᱮ ᱡᱟᱦᱟᱸ ᱧᱩ ᱫᱟᱜ ᱚᱱᱟ ᱠᱚᱫᱚ ᱟᱹᱵᱤᱱ ᱥᱮᱫ ᱫᱚ ᱥᱮ ᱚᱱᱠᱟ ᱰᱷᱮᱠᱚᱡ ᱠᱚᱞ ᱥᱮ ᱚᱱᱠᱟ ᱠᱩᱧ ᱠᱚ ᱢᱮᱱᱟᱜ ᱟᱠᱟᱫᱟ?
ᱦᱮᱸ ᱚᱱᱟ ᱰᱷᱮᱠᱚᱡ ᱠᱚᱞ ᱜᱮ ᱠᱩᱧ ᱠᱚᱫᱚ ᱵᱟᱹᱱᱩᱜᱼᱟ ᱠᱩᱧ ᱠᱚᱫᱚ᱾
ᱚ ᱟᱪᱪᱷᱟ ᱟᱪᱪᱷᱟ ᱱᱟᱯᱟᱭ ᱜᱮ ᱛᱟᱦᱚᱞᱮ ᱟᱞᱤᱧ ᱥᱮᱫ ᱦᱚᱸ ᱚᱱᱠᱟ ᱧᱮᱞ ᱞᱮᱠᱷᱟᱱ ᱦᱮᱸ ᱞᱟᱹᱭ ᱵᱤᱱ᱾
ᱦᱮᱸ ᱟᱯᱮ ᱥᱮᱫ ᱢᱮᱱᱟᱜᱼᱟ ᱚᱱᱟ ᱠᱚ ᱵᱮᱵᱚᱥᱛᱛᱟ ᱴᱟᱭᱤᱢ ᱠᱚᱞ ᱠᱚ?
ᱦᱮᱸ ᱟᱞᱮ ᱥᱮᱫ ᱫᱚ ᱱᱚᱠᱟ ᱧᱮᱞ ᱞᱮᱠᱷᱟᱱ ᱵᱮᱵᱚᱥᱛᱷᱟ ᱫᱚ ᱢᱮᱱᱟᱜ ᱟᱠᱟᱫᱟ ᱚᱱᱟ ᱡᱟᱦᱟᱸ ᱴᱟᱭᱤᱢ ᱠᱚᱞ ᱟᱫᱚ ᱵᱮᱥᱤ ᱡᱟᱹᱥᱛᱤ ᱡᱟᱥᱛᱤ ᱱᱟᱜ ᱠᱷᱟᱱ ᱫᱟᱜ ᱫᱚ ᱵᱟᱞᱮ ᱧᱟᱢᱟ ᱚᱱᱟ ᱨᱮᱫᱚ ᱢᱟᱱᱮ ᱛᱮᱦᱮᱧ ᱠᱚ ᱟᱲᱟᱜ ᱠᱮᱫᱟ ᱦᱚᱭᱛᱚ ᱟᱨᱚ ᱢᱚᱬᱮ ᱢᱚᱬᱮ ᱫᱤᱱ ᱥᱮ ᱢᱚᱬᱮ ᱢᱟᱦᱟ ᱯᱮ ᱢᱟᱦᱟ ᱯᱚᱨᱮ ᱚᱱᱠᱟᱞᱮ ᱧᱟᱢᱟ᱾
ᱟᱪᱪᱷᱟ ᱟᱨ ᱛᱟᱦᱞᱮ ᱩᱱᱟᱹᱜ ᱫᱤᱱ ᱫᱚ ᱫᱟᱜ ᱫᱚ ᱚᱠᱟᱨᱟᱜᱼᱟ ᱡᱚᱠᱷᱚᱱ ᱵᱟᱠᱚ ᱟᱲᱟᱜ ᱠᱟᱫᱟ ᱚᱠᱟᱨ ᱨᱮ ᱯᱮ ᱧᱟᱢᱟ ᱠᱚᱞ ᱠᱚ ᱢᱮᱱᱟᱜ ᱟᱯᱮ
ᱟᱫᱚ ᱦᱳᱭ ᱦᱳ ᱡᱟᱦᱟᱸ ᱫᱚ ᱰᱷᱮᱠᱚᱡ ᱠᱚᱞ ᱵᱚᱱ ᱢᱮᱛᱟᱜ ᱠᱟᱱᱟ᱾
ᱟᱪᱪᱷᱟ
ᱠᱚ ᱢᱮᱱᱟᱜ ᱟᱠᱟᱫ ᱛᱟᱞᱮᱭᱟ ᱢᱤᱫ ᱵᱟᱨ ᱟᱫᱚ ᱚᱱᱟ ᱠᱷᱚᱱ ᱜᱮᱞᱮ ᱟᱜᱩ ᱵᱟᱲᱟᱭ ᱜᱮᱭᱟ, ᱟᱱᱟ ᱠᱚ ᱜᱮᱞᱮ ᱧᱩ ᱵᱟᱲᱟᱭ ᱜᱮᱭᱟ᱾
ᱟᱪᱪᱷᱟ ᱦᱳᱭᱛᱚ ᱵᱟᱠᱷᱟᱡ ᱫᱚ ᱩᱱᱟᱹᱜ ᱫᱤᱱ ᱡᱮ ᱫᱟᱜ ᱵᱟᱠᱚ ᱟᱲᱟᱜᱟ ᱚᱠᱟᱨᱮᱢ ᱧᱟᱢᱟ ᱫᱟᱜ ᱫᱚ ᱵᱟᱠᱷᱟᱡ
ᱦᱳᱭ ᱦᱳᱭ ᱦᱳᱭ
ᱚᱱᱟ ᱛᱚ ᱵᱚᱴᱷᱮ ᱠᱟᱱ ᱜᱮᱭᱟ ᱾
ᱦᱮᱸ ᱟᱞᱤᱧ ᱢᱟ ᱛᱚ ᱴᱟᱭᱤᱢ ᱠᱚᱞ ᱫᱚ ᱵᱟᱞᱤᱧ ᱵᱷᱚᱨᱥᱟ ᱛᱚ ᱭᱟ ᱱᱚᱝᱠᱟ ᱫᱟᱜ ᱠᱚ ᱵᱟᱠᱚ ᱟᱲᱟᱜᱟ ᱛᱤᱸᱰᱩ ᱠᱚ ᱟᱲᱟᱜᱟ ᱵᱟᱠᱚ ᱟᱲᱟᱜᱟ᱾
ᱦᱳᱭ ᱦᱳᱭ ᱦᱳᱭ ᱚᱱᱟ ᱢᱟᱛᱚ ᱚᱦᱚᱸ ᱵᱤᱱ ᱞᱟᱹᱭ ᱜᱮᱭᱟ ᱥᱮ
ᱦᱳᱭ᱾
ᱟᱫᱚ ᱟᱹᱞᱤᱥ
ᱟᱨ ᱟᱹᱛᱩ ᱠᱚᱨᱮ ᱠᱚᱞ ᱠᱚ ᱛᱟᱦᱮᱱ ᱠᱷᱟᱡ ᱫᱚ ᱴᱷᱤᱠ ᱜᱮᱭᱟ᱾ ᱡᱚᱠᱷᱚᱱ ᱛᱚᱠᱷᱚᱱᱮᱢ ᱟᱹᱜᱩᱭᱟ ᱪᱟᱵᱟᱭᱮᱱᱟ ᱫᱟᱜ ᱟᱹᱜᱩ ᱠᱮᱫᱟᱢ
ᱦᱳᱭ ᱦᱳᱭ ᱦᱳᱭ ᱦᱳᱭ᱾ ᱟᱫᱚ ᱱᱟ ᱠᱷᱟᱱ ᱤᱧ ᱞᱟᱹᱭ ᱮᱫᱟ᱾ ᱟᱹᱵᱤᱱ ᱫᱚ ᱚᱱᱠᱟ ᱦᱤᱥᱟᱹᱵᱽ ᱫᱚ ᱚᱠᱟ ᱴᱚᱴᱷᱟ ᱵᱤᱱ ᱯᱟᱲᱦᱟᱜ ᱠᱟᱱ ᱛᱮ ᱵᱤᱨᱵᱩᱨᱩ ᱴᱚᱴᱷᱟ ᱥᱮ ᱪᱚᱱᱤᱛᱩᱜᱩᱨ ᱴᱚᱴᱷᱟ
ᱢᱟ ᱱᱚᱣᱟ ᱵᱟᱹᱠᱩᱲᱟ ᱰᱤᱥᱴᱤᱠ ᱞᱤᱧ ᱯᱟᱲᱟᱜ ᱠᱟᱱᱟ᱾
ᱚ ᱟᱪᱪᱷ ᱦᱮᱸ ᱵᱟᱹᱠᱩᱲᱟ ᱰᱤᱥᱴᱤᱠ ᱨᱮᱵᱮᱱ ᱯᱟᱲᱦᱟᱜ ᱠᱟᱱᱟ ᱚᱱᱟ ᱫᱚᱞᱤᱧ ᱵᱩᱡᱽ ᱠᱮᱫᱟ ᱟᱫᱚ ᱚᱠᱟ ᱴᱚᱴᱷᱟ ᱵᱮᱱ ᱯᱟᱲᱟᱜ ᱠᱟᱱᱟ ᱚᱱᱛᱮ ᱵᱤᱨ ᱵᱩᱨᱩ ᱟᱹᱵᱤᱱ ᱥᱮᱫ ᱢᱮᱱᱟᱜ ᱟᱠᱟᱫᱟ ᱥᱮ ᱚᱱᱠᱟ ᱴᱟᱺᱰᱤ ᱴᱩᱯᱨᱤ
ᱦᱮᱸ ᱵᱤᱨ ᱵᱩᱨᱩ ᱢᱮᱱᱟᱜᱼᱟ ᱵᱩᱨᱩ ᱫᱚ ᱵᱟᱹᱱᱩᱜᱼᱟ ᱥᱩᱨ ᱨᱮᱫᱚ ᱵᱤᱨ ᱠᱚᱫᱚ ᱢᱮᱱᱟᱜᱼᱟ ᱵᱤᱨ ᱠᱚᱫᱚ᱾
ᱟᱪᱪᱷᱟ ᱟᱪᱪᱷᱟ ᱱᱟᱯᱟᱭ ᱜᱮᱛᱚ ᱟᱹᱞᱤᱧ ᱦᱚᱸ ᱚᱱᱠᱟ ᱴᱟᱺᱰᱤ ᱴᱩᱯᱨᱤ ᱜᱮᱞᱤᱧ ᱯᱟᱲᱟᱜ ᱠᱟᱱᱟ ᱵᱤᱨ ᱵᱤᱨ ᱠᱚᱫᱚ ᱢᱮᱱᱟᱜ ᱟᱠᱟᱫ ᱜᱮᱭᱟ᱾
ᱟᱠᱟ ᱤᱭᱟᱹ ᱵᱮᱱ ᱯᱟᱲᱟᱜ ᱠᱟᱱᱟ?
ᱟᱫᱚ ᱩᱱᱟᱹᱜ ᱛᱮ ᱱᱟᱜ ᱠᱷᱟᱱ ᱞᱟᱹᱭ ᱵᱟᱝ ᱜᱟᱱᱚᱜᱼᱟ ᱟᱹᱵᱤᱱ ᱵᱤᱱ ᱞᱟᱹᱭ ᱜᱚᱫ ᱠᱮᱫᱟ ᱛᱚ ᱟᱫᱚ ᱦᱳᱭᱛᱳ ᱵᱟᱹᱵᱤᱱ ᱵᱟᱲᱟᱭᱟ ᱚᱱᱟ ᱛᱮᱵᱤᱱ ᱞᱟᱹᱭ ᱠᱮᱫᱟ᱾
ᱪᱮᱫ ᱵᱮᱱ ᱞᱟᱹᱭ ᱠᱮᱫᱟ?
ᱦᱮᱸ ᱞᱟᱹᱭ ᱫᱟᱞᱤᱧ ᱩᱱᱟᱹᱜ ᱛᱮ ᱟᱫᱚ ᱩᱪᱷᱟᱹᱱ ᱵᱟᱝ ᱜᱟᱱᱚᱜ ᱟᱥᱮ ᱚᱱᱟ ᱠᱚᱫᱚ ᱟᱫᱚ ᱟᱹᱵᱤᱱ ᱫᱚ ᱦᱚᱭᱛᱚ ᱵᱟᱵᱤᱱ ᱵᱟᱲᱟᱭ ᱛᱮᱵᱤᱱ ᱩᱪᱷᱟᱹᱱ ᱜᱚᱫ ᱠᱮᱫᱟ᱾
ᱵᱟᱝ ᱵᱟᱝ ᱟᱹᱞᱤᱧ ᱟᱸᱡᱚᱢ ᱟᱠᱟᱫ ᱠᱚᱣᱟᱞᱤᱧ ᱞᱟᱹᱭ ᱜᱮᱭᱟ ᱠᱚ ᱚᱱᱟ ᱫᱚᱞᱤᱧ ᱞᱟᱹᱭ ᱠᱮᱫᱟ᱾
ᱟᱪᱪᱷᱟ᱾
ᱦᱮᱸ ᱟᱫᱚ ᱫᱚᱢᱮ ᱦᱚᱲ ᱥᱟᱛᱮᱜ ᱞᱤᱧ ᱨᱚᱯᱚᱲ ᱟᱠᱟᱫᱟ ᱩᱱᱠᱩ ᱠᱚ ᱠᱩᱞᱤ ᱵᱟᱲᱟᱣ ᱟᱠᱟᱫᱞᱤᱧᱟ ᱛᱚ ᱟᱞᱤᱧ ᱞᱟᱹᱭ ᱠᱟᱫᱟᱞᱤᱧ ᱚᱱᱟ ᱫᱚᱞᱤᱧ ᱞᱟᱹᱭ ᱠᱮᱫᱟ᱾ ᱟᱠᱩ ᱦᱚᱸᱠᱚ ᱞᱟᱹᱭ ᱠᱟᱫᱟ ᱟᱞᱤᱧ ᱠᱩᱞᱤ ᱵᱟᱲᱟᱣ ᱟᱠᱟᱫ ᱠᱚᱣᱟ ᱡᱮ ᱞᱟᱹᱭ ᱜᱟᱱᱚᱜᱼ ᱟ ᱥᱮ ᱵᱟᱝ ᱱᱚᱸᱰᱮ ᱞᱟᱹᱭ ᱜᱟᱱᱚᱜᱼᱟ᱾
ᱟᱪᱪᱷᱟ ᱟᱪᱪᱷᱟ ᱟᱫᱚ ᱦᱳᱭᱛᱚ ᱟᱹᱞᱤᱧ ᱦᱚᱸᱞᱤᱧ ᱜᱚᱞᱯᱷᱚ ᱵᱟᱲᱟ ᱟᱠᱟᱫ ᱜᱮᱭᱟ ᱟᱹᱞᱤᱧ ᱫᱚ ᱟᱫᱚ ᱚᱱᱠᱟ ᱫᱚ ᱵᱟᱹᱞᱤᱧ ᱟᱸᱡᱚᱢ ᱵᱟᱲᱟ ᱟᱠᱟᱫ ᱠᱚᱣᱟ᱾ ᱩᱱᱟᱹᱜ ᱵᱷᱤᱛᱤᱨ ᱨᱮᱫᱚ ᱟᱫᱚ ᱚᱱᱠᱟ ᱫᱚ
ᱢᱟ ᱦᱚᱲ ᱠᱚ ᱠᱩᱞᱤ ᱵᱟᱲᱟᱣ ᱟᱠᱟᱫ ᱞᱤᱧᱟ᱾ ᱟᱨ ᱟᱹᱞᱤᱧ ᱞᱤᱧ ᱠᱩᱞᱤ ᱵᱟᱲᱟᱣ ᱟᱠᱟᱫ ᱠᱚᱣᱟ ᱡᱮ ᱱᱚᱸᱰᱮ ᱞᱟᱹᱭ ᱜᱟᱱᱚᱜᱼᱟ ᱥᱮ ᱵᱟᱝ ᱟᱫᱚ ᱠᱚ ᱢᱮᱱᱫᱟ ᱦᱮᱸ ᱜᱟᱱᱚᱜ ᱜᱮᱭᱟ᱾
ᱚ ᱟᱹᱞᱤᱧ ᱫᱚ ᱡᱟᱦᱟᱸᱫᱚ ᱟᱹᱞᱤᱧ ᱫᱚ ᱡᱟᱦᱟᱸᱞᱤᱧ ᱵᱟᱲᱟᱭᱟ ᱟᱠᱟ ᱟᱠᱟ ᱫᱤᱥᱟᱹᱜ ᱟᱹᱞᱤᱧ ᱫᱚᱞᱤᱧ ᱵᱟᱲᱟᱭ ᱜᱮᱭᱟ ᱦᱚᱲ ᱛᱮ ᱡᱮᱢᱚᱱ ᱢᱮᱛᱟᱜ ᱠᱟ ᱟᱠᱟ ᱫᱤᱥᱚᱢ ᱵᱤᱱ ᱯᱟᱲᱟᱜ ᱠᱟᱱᱟ? ᱡᱮᱢᱚᱱ ᱫᱚ ᱟᱹᱰᱤ ᱟᱭᱢᱟ ᱫᱤᱥᱚᱢ ᱢᱮᱱᱟᱜ ᱟᱥᱮ ᱵᱤᱞᱟᱹᱛᱤ ᱫᱤᱥᱚᱢ ᱢᱟᱱ ᱫᱤᱥᱚᱢ ᱵᱨᱟᱦᱟ ᱫᱤᱥᱚᱢ
ᱦᱳᱭ᱾
ᱚᱱᱟ ᱠᱚᱛᱮ ᱮᱠᱪᱩᱭᱮᱞᱤ ᱞᱟᱹᱭ ᱜᱟᱱᱚᱜᱼᱟ ᱠᱤᱱᱛᱩ ᱚᱱᱮ ᱟᱪᱪᱷᱟ ᱟᱪᱪᱷᱟ᱾ ᱱᱟᱯᱟᱭ ᱜᱮ ᱛᱟᱦᱚᱞᱮ ᱟᱹᱞᱤᱧ ᱦᱚᱸ ᱧᱮᱞ ᱞᱮᱠᱷᱟᱱ ᱫᱚ ᱚᱱᱠᱟ ᱟᱞᱤᱧ
ᱜᱮᱭᱟ ᱡᱮ ᱵᱟᱝ ᱟᱹᱞᱤᱧ ᱢᱟ ᱚᱱᱟ ᱜᱮᱞᱤᱧ ᱵᱟᱲᱟᱭᱟ ᱡᱮ ᱞᱟᱹᱭ ᱵᱟᱝ ᱜᱟᱱᱚᱜ ᱜᱮᱭᱟ ᱱᱚᱸᱰᱮ ᱠᱤᱱᱛᱩ ᱟᱸᱡᱚᱢ ᱠᱟᱜ ᱠᱚ ᱠᱚᱞᱤᱧ ᱫᱚ ᱦᱟᱸᱜ ᱞᱤᱧ ᱟᱸᱡᱚᱢ ᱠᱮᱫ ᱠᱚᱣᱟ ᱞᱟᱹᱭ ᱫᱟᱠᱚ
ᱦᱮᱸ ᱟᱪᱪᱷᱟ ᱟᱪᱪᱷᱟ ᱟᱪᱪᱷᱟ ᱟᱪᱷᱟ ᱦᱳᱭ ᱛᱚ ᱛᱟᱦᱞᱮ
ᱦᱮᱸ ᱛᱚ ᱛᱟᱞᱮ ᱟᱹᱵᱤᱱ ᱥᱮᱛ ᱛᱮᱱᱟᱜ ᱜᱚᱞᱯᱷᱚ ᱠᱟᱛᱮᱜ ᱟᱹᱰᱤ ᱢᱚᱸᱡᱽ ᱜᱮᱞᱤᱧ ᱵᱩᱡᱷᱟᱹᱣ ᱠᱮᱫᱟ ᱢᱚᱱᱮ ᱨᱮ ᱛᱟᱦᱚᱞᱮ ᱚᱠᱛᱚ ᱢᱟᱦᱟ ᱛᱚ ᱚᱠᱛᱚ ᱢᱟᱦᱟ ᱛᱚ ᱦᱩᱭ ᱦᱤᱡᱩᱜ ᱠᱟᱱᱟ ᱥᱮ? ᱚ ᱛᱟᱦᱞᱮ ᱟᱨᱚ ᱱᱚᱝᱠᱟ ᱚᱠᱛᱚ ᱧᱟᱢ ᱞᱮᱠᱷᱟᱱ ᱛᱟᱭᱚᱢ ᱫᱟᱨᱟᱢ ᱟᱨᱦᱚᱸ ᱜᱟᱞᱢᱟᱨᱟᱣ ᱦᱩᱭᱩᱜᱼᱟ᱾
ᱯᱷᱤᱨᱤ ᱜᱮᱠᱷᱟᱡ ᱵᱮᱱ ᱛᱟᱞᱦᱮ ᱟᱨ ᱢᱤᱫᱷᱟᱣᱞᱤᱧ ᱠᱚᱞ ᱫᱟᱞᱤᱧ᱾
ᱟᱪᱪᱷᱟ ᱪᱷᱟ ᱪᱷᱟ ᱦᱮᱸᱛᱚ ᱚᱠᱛᱚ ᱠᱚ ᱧᱟᱢ ᱞᱮᱠᱷᱟᱱ ᱚᱱᱠᱟ ᱜᱮ ᱜᱟᱞᱢᱟᱨᱟᱣ ᱦᱩᱭᱩᱜᱼᱟ ᱦᱮᱸᱥᱮ?